ᱦᱮᱞᱳ
ᱟᱹᱞᱤᱧᱟᱜ ᱨᱚᱲ ᱵᱮᱱ, ᱟᱸᱡᱚᱢ ᱧᱟᱢᱮᱜ-ᱟ? ᱦᱳᱭ ᱜᱚᱝᱠᱮ ᱟᱵᱮᱱᱟᱜ ᱦᱚᱸ, ᱟᱸᱡᱚᱢᱚᱜ ᱠᱟᱱ ᱜᱮᱭᱟ᱾ ᱦᱳᱭ, ᱦᱳᱭ, ᱢᱤᱫ ᱜᱷᱟᱹᱲᱤ ᱞᱟᱦᱟ ᱫᱚ, ᱵᱟᱝ ᱟᱸᱡᱚᱢᱚᱜ ᱠᱟᱱ ᱛᱟᱦᱮᱱᱟ, ᱟᱫᱚ ᱱᱤᱛ ᱵᱮᱱ ᱟᱸᱡᱚᱢ ᱧᱟᱢᱮᱫᱼᱟ ᱟᱹᱞᱤᱧᱟᱜ?
ᱦᱮᱸ, ᱟᱸᱡᱚᱢᱚᱜ ᱠᱟᱱᱟ᱾
ᱦᱮᱞᱳ, ᱦᱳᱭ ᱜᱚᱝᱠᱮ ᱛᱤᱦᱤᱧᱟᱜ, ᱜᱟᱞᱢᱟᱨᱟᱣ ᱨᱮᱱᱟᱜ ᱥᱟᱛᱟᱢ ᱫᱚ, ᱛᱟᱦᱮᱱ ᱛᱟᱞᱟᱝᱼᱟ? ᱦᱳᱭ ᱟᱸᱡᱚᱢᱮᱜᱼᱟ ᱵᱮᱱ, ᱢᱮᱱᱫᱟᱞᱤᱧ ᱛᱮᱦᱤᱧᱟᱜ ᱜᱟᱞᱢᱟᱨᱟᱣ ᱨᱮᱱᱟᱜ, ᱥᱟᱛᱟᱢ ᱫᱚ ᱛᱟᱦᱮᱱ ᱛᱟᱞᱟᱝᱟ? ᱱᱚᱜᱼᱚᱭ ᱡᱮ ᱵᱷᱟᱸᱰᱟᱱ ᱤᱫᱤ ᱠᱟᱛᱮᱜ, ᱦᱚᱭᱥᱮ᱾ ᱦᱮᱞᱳ,
ᱦᱮ
ᱦᱮᱞᱳ, ᱵᱟᱵᱮᱱ ᱨᱚᱲᱮᱫ ᱫᱚ᱾
ᱦᱮᱸ, ᱟᱸᱡᱚᱢ ᱢᱮ, ᱦᱮᱸ, ᱦᱮᱸ ᱨᱮ᱾
ᱟᱵᱮᱱᱟᱜ ᱨᱚᱲ ᱟᱵᱮᱱᱟᱜ ᱨᱚᱲ, ᱢᱚᱸᱡᱽ ᱛᱮ ᱵᱟᱝ ᱟᱸᱡᱚᱢᱚᱜ ᱠᱟᱱᱟ, ᱚᱱᱟ ᱫᱚ ᱰᱤᱥᱴᱟᱵᱮᱫ ᱛᱟᱵᱮᱱᱟ ᱛᱷᱚᱲᱟ, ᱦᱳᱭᱥᱮ᱾
ᱦᱮᱸ, ᱞᱟᱹᱭᱟᱞᱤᱧ ᱮᱸ, ᱵᱷᱟᱸᱰᱟᱱ ᱤᱫᱤ ᱠᱟᱛᱮᱜ ᱛᱚ?
ᱦᱳᱭ, ᱦᱳᱭ, ᱦᱳᱭ᱾
ᱦᱩᱸ ᱟᱪᱪᱷᱟ᱾
ᱱᱚᱜᱼᱚᱭ ᱡᱮ ᱟᱵᱚ, ᱥᱟᱱᱛᱟᱲ ᱥᱟᱶᱛᱟ ᱨᱮ ᱧᱮᱞᱠᱟᱱᱟ, ᱢᱤᱫᱴᱮᱱ ᱦᱚᱲ ᱡᱩᱫᱤ ᱜᱩᱨ ᱞᱮᱱᱠᱷᱟᱱ? ᱥᱮ ᱜᱚᱡ ᱞᱮᱱᱠᱷᱟᱱ ᱫᱚ, ᱚᱠᱚ ᱵᱷᱟᱸᱰᱟᱱ ᱢᱚᱬᱮ ᱫᱤᱱ ᱨᱮ ᱦᱚᱠᱚ, ᱯᱟᱨᱚᱢ ᱜᱮᱭᱟ ᱮᱱᱠᱷᱟᱱ ᱜᱮᱞ ᱢᱟᱦᱟ ᱨᱮᱦᱚᱸ ᱠᱚ ᱯᱟᱨᱚᱢ ᱜᱮᱭᱟ, ᱢᱚᱬᱮ ᱢᱟᱦᱟ, ᱜᱮᱞ ᱢᱟᱦᱟ, ᱚᱱᱟ ᱠᱚᱨᱮ ᱦᱚᱸᱠᱚ ᱯᱟᱨᱚᱢ ᱜᱮᱭᱟ᱾ ᱛᱚ ᱚᱱᱮ ᱟᱯᱮ ᱫᱚ, ᱚᱱᱛᱮ ᱫᱚ ᱪᱤᱜ ᱞᱮᱠᱟ ᱚᱱᱟ ᱠᱚ ᱤᱫᱤ ᱠᱟᱛᱮ?
ᱱᱚᱛᱮ ᱫᱚ ᱡᱟᱦᱟᱸ ᱠᱚ, ᱢᱟᱱᱟᱣᱟ ᱟᱸ᱾ ᱢᱟᱱᱮ ᱡᱚᱲ, ᱮᱸ᱾ ᱦᱤᱥᱟᱹᱵ ᱛᱮ, ᱚᱱᱟ ᱡᱚᱲ ᱢᱟᱦᱟ ᱠᱚᱨᱮ ᱫᱚ, ᱵᱟᱠᱚ ᱢᱟᱱᱟᱣ ᱜᱮᱭᱟ, ᱡᱮᱨᱚᱠᱚᱢ ᱚᱱᱟ ᱛᱩᱨᱩᱭ ᱢᱟᱦᱟ ᱨᱮ᱾ ᱛᱟᱨᱯᱚᱨᱮ ᱤᱨᱟᱹᱞ ᱢᱟᱦᱟ ᱨᱮ, ᱜᱮᱞ ᱢᱟᱦᱟ ᱨᱮ, ᱚᱱᱠᱟ ᱫᱚ ᱵᱟᱠᱚ ᱢᱟᱱᱟᱣ ᱜᱮᱭᱟ, ᱱᱚᱛᱮ ᱫᱚ ᱦᱳᱭᱩᱜ ᱠᱟᱱᱟ? ᱵᱤᱡᱳᱲ ᱢᱟᱦᱟ, ᱡᱮᱨᱠᱚᱢ ᱮᱸ ᱢᱚᱲᱮᱫᱤᱱ, ᱢᱚᱲᱮᱫᱤᱱ ᱫᱚ ᱩᱱᱟᱹᱜ ᱥᱩᱨ ᱩᱱᱟᱹᱜ ᱥᱩᱨ ᱫᱚ ᱵᱟᱝᱟ, ᱥᱮᱨᱚᱠᱚᱢ ᱮᱭᱟᱭ ᱫᱤᱱ, ᱱᱚ ᱫᱤᱱ᱾ ᱱᱚᱝᱠᱟ ᱦᱮᱸ᱾ ᱛᱟᱯᱚᱨᱮ ᱮᱜᱟᱨᱚ ᱫᱤᱱ, ᱛᱮᱨᱚ ᱫᱤᱱ ᱚᱝᱠᱟ᱾ ᱱᱤᱭᱟᱹ ᱞᱟᱹᱜᱤᱫ ᱦᱤᱥᱟᱹᱵ ᱠᱟᱛᱮ ᱠᱚ ᱢᱟᱱᱟᱣ, ᱢᱟᱱᱟᱣᱟ᱾ ᱢᱟᱱᱮ ᱵᱷᱟᱸᱰᱟᱱ, ᱵᱷᱟᱸᱰᱟᱱ ᱠᱚ ᱮᱢᱚᱜᱼᱟ, ᱟᱨ ᱪᱮᱫ ᱟᱨ ᱵᱷᱟᱸᱰᱟᱱ ᱫᱚ᱾ ᱩᱢ ᱱᱤᱛ ᱪᱮᱞᱮᱠᱟ ᱚᱱᱮ ᱚᱱᱛᱮ ᱫᱚ ᱪᱮᱫ ᱞᱮᱠᱟ ᱦᱳᱭᱩᱜᱼᱟ? ᱦᱳᱭᱳᱜᱼᱟ ᱵᱚᱞᱛᱮ ᱢᱟᱱᱮ ᱜᱩᱨ ᱞᱮᱱᱠᱷᱟᱱ ᱡᱮ, ᱜᱩᱨ ᱠᱟᱛᱮ ᱛᱟᱯᱚᱨᱮ ᱡᱚᱠᱷᱚᱱ ᱩᱱᱤ ᱢᱟᱲᱜᱷᱟᱴᱤ ᱨᱮ ᱤᱫᱤ ᱠᱟᱛᱮ, ᱡᱚᱠᱷᱚᱱ ᱠᱚ ᱤᱭᱟᱹᱭᱟ, ᱮᱸ ᱫᱚᱦᱚᱱ ᱠᱟᱛᱮ ᱠᱚ ᱦᱩᱭᱩᱜ, ᱦᱳᱭ ᱨᱟᱯᱟᱜ ᱮᱭᱟ ᱠᱚ
ᱦᱩᱸ, ᱦᱩᱸ᱾
ᱤᱱᱟᱹ ᱯᱚᱨᱮ, ᱚᱸᱰᱮ ᱚᱱᱮ ᱡᱟᱦᱟᱸᱭ ᱤᱭᱟᱹ ᱡᱟᱝ ᱵᱟᱦᱟ ᱢᱤᱫᱴᱮᱱ ᱛᱟᱦᱮᱱᱟ ᱥᱮ, ᱵᱚᱦᱚᱜ ᱨᱮᱱᱟᱜ ᱦᱳᱭ, ᱚᱱᱟ ᱡᱟᱝ ᱵᱟᱦᱟ ᱠᱚ, ᱚᱱᱟᱫᱚ ᱤᱭᱟᱹ ᱨᱮᱠᱚ ᱟᱹᱜᱩᱭᱟ᱾ ᱚᱱᱟ ᱢᱤᱫᱴᱟᱝ ᱦᱩᱰᱤᱧ ᱧᱚᱜᱟᱜ, ᱢᱤᱫᱴᱟᱝ ᱤᱭᱟᱹ ᱠᱚ ᱢᱮᱱᱟᱜᱼᱟ, ᱟᱫᱚ ᱦᱩᱰᱤᱧ ᱧᱚᱜᱟᱜ ᱢᱤᱫᱴᱮᱱ ᱪᱩᱠᱟᱹ ᱞᱮᱠᱟ, ᱛᱟᱦᱮᱸᱱᱟ ᱚᱱᱟ ᱨᱮ᱾ ᱠᱚ ᱟᱹᱜᱩᱭ ᱛᱮ ᱟᱫᱚ ᱟᱹᱜᱩᱭ ᱛᱮᱠᱚ ᱚᱱᱟᱫᱚ ᱚᱲᱟᱜ ᱨᱮᱠᱚ ᱫᱚᱦᱚ ᱠᱟᱜᱼᱟ, ᱛᱟᱨᱯᱚᱨᱮ ᱟᱫᱚ ᱚᱠᱟ? ᱛᱟᱯᱚᱨᱮ ᱢᱟ ᱚᱱᱮ ᱛᱮᱞ ᱱᱟᱦᱟᱱ ᱠᱚ ᱦᱩᱭᱩᱜᱼᱟ ᱵᱟᱝᱠᱷᱟᱱ ᱡᱩᱫᱤ ᱵᱟᱠᱚ ᱛᱮᱞ ᱞᱟᱦᱟᱱᱚᱜ ᱠᱷᱟᱱ ᱡᱩᱫᱤ ᱥᱚᱸᱜᱮ ᱡᱩᱫᱤ ᱠᱚ ᱵᱷᱟᱰᱟᱱᱚᱜᱼᱟ ᱛᱟᱦᱚᱞᱮ ᱫᱚ ᱵᱟᱠᱚ ᱛᱮᱞ ᱞᱟᱦᱟᱱᱚᱜᱼᱟ ᱟᱨ ᱯᱚᱨᱮ ᱛᱮᱠᱚ ᱵᱷᱟᱸᱰᱟᱱᱚᱜ ᱠᱷᱟᱱ ᱫᱚ ᱛᱟᱦᱚᱞᱮ ᱫᱚ, ᱛᱮᱞ ᱞᱟᱦᱟᱱᱚᱜᱼᱟ ᱠᱚ ᱡᱟᱦᱟᱸ ᱢᱟᱱᱮ ᱦᱩᱰᱤᱧ ᱦᱩᱰᱤᱧ ᱵᱷᱟᱸᱰᱟᱱ ᱦᱚᱸᱠᱚ ᱞᱟᱹᱭ ᱜᱮᱭᱟ ᱚᱱᱟ ᱫᱚ,
ᱦᱳᱭ ᱦᱳᱭ,
ᱢᱟᱱᱮ ᱤᱭᱟᱹ ᱜᱩᱨᱮᱱᱟᱭ ᱢᱟᱱᱮ ᱛᱚ ᱚᱲᱟᱜ ᱨᱮᱢᱟᱠᱚ ᱪᱷᱩᱸᱛ ᱮᱱᱟ ᱛᱟᱦᱞᱮ, ᱛᱟᱦᱞᱮ ᱡᱟᱛᱮ ᱥᱩᱱᱩᱢ ᱥᱩᱱᱩᱢ ᱠᱚ ᱥᱟᱥᱟᱝ ᱠᱚ ᱢᱟᱱᱮ ᱡᱷᱚᱛᱚ, ᱥᱮᱸᱜᱮᱞ ᱠᱚᱠᱚ ᱡᱩᱞ ᱫᱟᱲᱮᱭᱟᱜ ᱢᱟ, ᱟᱨ ᱠᱚ ᱞᱮᱠᱟ ᱚᱱᱟ ᱪᱷᱩᱸᱛ ᱯᱷᱮᱰᱟᱣ ᱞᱮᱠᱟᱛᱮ ᱚᱱᱟ ᱥᱩᱫᱷᱩ ᱛᱮᱞ ᱞᱟᱦᱟᱱ ᱛᱮᱫ ᱜᱮ ᱦᱩᱭᱩᱜᱼᱟ, ᱟᱨ ᱡᱩᱫᱤ ᱥᱚᱸᱜᱮ ᱠᱚ ᱵᱷᱟᱸᱰᱟᱱᱚᱜᱼᱟ ᱛᱟᱦᱚᱞᱮ ᱫᱚ ᱛᱟᱦᱞᱮ ᱫᱚ ᱵᱟᱝ ᱛᱟᱦᱮᱸ ᱛᱮᱞ ᱞᱟᱦᱟᱱ, ᱠᱟᱛᱮ ᱜᱮ ᱛᱟᱦᱞᱮ ᱩᱱ ᱦᱤᱞᱳᱜ ᱜᱮ, ᱫᱤᱱ ᱠᱚ ᱜᱚᱴᱟᱭᱟ ᱡᱮ ᱵᱟᱝᱼᱟ ᱱᱤᱱᱟᱹᱜ ᱱᱤᱱᱟᱹᱜ ᱢᱟᱦᱟ ᱨᱮᱵᱚᱱ ᱵᱷᱟᱸᱰᱟᱱᱚᱜᱼᱟ, ᱟᱫᱚ ᱚᱱᱟ ᱵᱷᱟᱸᱰ ᱵᱷᱟᱸᱰᱟᱱ ᱞᱟᱦᱟ ᱨᱮᱜᱮ ᱵᱷᱟᱸᱰᱟᱱ ᱞᱟᱦᱟ ᱨᱮᱜᱮ ᱵᱷᱟᱸᱰᱟᱱ ᱞᱟᱦᱟ ᱨᱮᱜᱮ ᱚᱱᱮ ᱡᱤᱞᱤᱧ ᱰᱟᱦᱟᱨ ᱠᱚ, ᱪᱟᱞᱟᱜᱼᱟ ᱡᱤᱞᱤᱧ ᱰᱟᱦᱟᱨ ᱡᱤᱞᱤᱧ ᱰᱟᱦᱟᱨ ᱵᱚᱞᱛᱮ ᱡᱟᱦᱟᱸ ᱟᱵᱚ, ᱮᱸ ᱵᱚᱱ ᱢᱟᱱᱮ, ᱢᱟᱱᱮ ᱤᱭᱟᱹ ᱜᱚᱭᱟ ᱜᱚᱝᱜᱟ ᱜᱷᱟᱴ ᱞᱟᱹᱭ ᱟᱠᱚ ᱥᱮ,
ᱦᱳᱭ ᱦᱳᱭ ᱟᱫᱚ ᱢᱤᱫ ᱱᱚᱸᱰᱮᱠ ᱛᱷᱚᱲᱟ ᱛᱷᱤᱨ ᱞᱮᱱ ᱵᱮᱱ,
ᱦᱮᱸ ᱞᱟᱹᱭ ᱵᱤᱱ
ᱱᱚᱜᱼᱚᱭ ᱡᱮ ᱡᱟᱝ ᱵᱟᱦᱟ ᱨᱮᱱᱟᱜ ᱠᱟᱛᱷᱟ ᱡᱟᱦᱟᱸ ᱵᱮᱱ ᱞᱟᱹᱭ ᱠᱮᱫ ᱫᱚ ᱱᱚᱜ- ᱱᱟ ᱡᱟᱝ ᱵᱟᱦᱟ ᱡᱟᱦᱟᱸᱭ ᱩᱱᱤ ᱡᱟᱝ ᱵᱟᱦᱟ ᱡᱟᱦᱟᱸᱭ ᱦᱟᱞᱟᱝᱟᱭ, ᱟᱫᱚ ᱩᱱᱤ ᱩᱱᱤ ᱫᱚ ᱚᱠᱚᱭᱮ ᱦᱟᱞᱟᱝᱟ ᱟᱞᱮ ᱥᱮᱫ ᱢᱟ ᱱᱚᱛᱮ ᱢᱟ ᱧᱮᱞ ᱵᱟᱲᱟ ᱡᱚᱜ ᱢᱟᱺᱡᱷᱤᱭ ᱦᱟᱞᱟᱝᱼᱟ ᱮᱱᱠᱷᱟᱱ ᱟᱯᱮ ᱥᱮᱫ ᱫᱚ ᱚᱠᱚᱭ ᱦᱟᱞᱟᱝᱼᱟ ᱡᱟᱝ ᱵᱟᱦᱟ, ᱚᱱᱮ ᱚᱱᱟ ᱠᱟᱹᱴᱤᱡ ᱯᱩᱴᱟᱹᱣ ᱥᱟᱦᱤᱡ ᱞᱟᱹᱭ ᱤᱫᱤᱵᱤᱱ,
ᱡᱟᱝ ᱵᱟᱦᱟ ᱫᱚ ᱦᱟᱞᱟᱝᱼᱟᱭ, ᱚᱱᱟ ᱫᱚ ᱦᱳᱭᱛᱳ ᱩᱱᱠᱩ ᱡᱟᱦᱟᱸᱭ ᱰᱟᱹᱦᱤ ᱰᱷᱟᱠᱟ ᱠᱚᱠᱚ ᱛᱟᱦᱮᱸᱱᱟ ᱢᱟᱱᱮ, ᱡᱟᱦᱟᱸᱭ ᱱᱷᱟᱜ ᱩᱱᱤ ᱰᱟᱹᱦᱤ ᱰᱷᱟᱠᱟ ᱢᱟᱱᱮ ᱵᱤᱱ ᱵᱩᱡᱷᱟᱹᱣᱼᱫᱟ ᱛᱚ
ᱦᱳᱭ ᱦᱳᱭ ᱵᱩᱡᱷᱟᱹᱣᱮᱫ ᱜᱮᱭᱟ ᱞᱤᱧ ᱦᱳᱭ ᱡᱟᱦᱟᱸᱭ ᱫᱚ ᱮᱸ ᱵᱟᱭ ᱢᱟᱲᱟᱝ ᱥᱮ ᱛᱚᱯᱟ ᱡᱮᱢᱚᱱ ᱵᱚᱱ ᱵᱟᱭᱮᱭᱟ ᱥᱮ ᱡᱟᱦᱟᱸᱭ ᱵᱚᱱ ᱨᱟᱯᱟᱜ ᱜᱮᱭᱟ, ᱚᱱᱟ ᱢᱟᱲᱟᱝ ᱨᱮ ᱡᱟᱦᱟᱸᱭ ᱞᱩᱜᱽᱲᱤ ᱠᱚ ᱡᱟᱦᱟᱸᱭ ᱚᱪᱚᱜ ᱯᱷᱟᱨᱪᱟᱭ ᱛᱟᱭᱟ ᱩᱱᱤ ᱩᱱᱤ, ᱵᱮᱱ ᱢᱮᱱᱮᱜᱼᱟ ᱦᱮᱸ ᱥᱮ ᱦᱳᱭᱛᱚ ᱟᱞᱮᱥᱮᱫ ᱫᱚ ᱡᱚᱜᱽ ᱢᱟᱡᱷᱤ ᱜᱮ ᱚᱱᱟ ᱠᱚᱫᱚᱭ ᱠᱟᱹᱢᱤ ᱦᱚᱨᱟ ᱫᱚᱭ
ᱦᱳᱭ ᱟᱫᱚ ᱢᱟᱱᱮ ᱩᱱᱤ ᱫᱚᱭ ᱩᱰᱩᱠᱟ ᱚᱸᱰᱮ ᱠᱷᱚᱱ ᱫᱚ ᱟᱫᱚ ᱟᱫᱚ ᱦᱳᱭᱛᱚ ᱱᱟᱜ ᱱᱚᱰᱮ ᱫᱚ, ᱚᱱᱟ ᱠᱟᱹᱢᱤᱦᱚᱨᱟ ᱫᱚ ᱦᱚᱭᱛᱚ ᱡᱚᱜᱽ ᱢᱟᱹᱡᱷᱤ ᱱᱟᱜ ᱠᱟᱹᱢᱤᱭᱟ ᱤᱧᱦᱚᱸ ᱴᱷᱤᱠ ᱚᱱᱟ ᱫᱚ ᱵᱟᱹᱧ ᱵᱟᱲᱟᱭᱟ, ᱤᱫᱤᱭᱟ ᱟᱨ
ᱟᱪᱪᱷᱟ ᱱᱚᱜᱚᱭ ᱚᱱᱟ ᱡᱟᱝ ᱵᱟᱦᱟ ᱡᱟᱦᱟᱸ ᱵᱮᱱ ᱞᱟᱹᱭ ᱠᱮᱫ ᱫᱚ ᱚᱱᱟ ᱡᱮᱞᱮᱧ ᱦᱚᱨ ᱚᱱᱟ, ᱡᱟᱝ ᱵᱟᱦᱟ ᱡᱟᱦᱟᱸ ᱴᱷᱮᱡ ᱚᱸᱰᱮ ᱡᱟᱦᱟᱸ ᱵᱚᱦᱮᱞ ᱟᱠᱚ ᱦᱳᱭᱥᱮ ᱛᱚ ᱚᱱᱰᱮ ᱡᱟᱝ ᱵᱟᱦᱟ ᱵᱳᱦᱮᱞ, ᱜᱷᱟᱹᱲᱤᱡ ᱪᱤᱫ ᱠᱚ ᱟᱵᱚᱣᱟᱜ ᱱᱮᱢᱟᱪᱟᱨ ᱚᱸᱰᱮ ᱢᱮᱱᱟᱜᱼᱟ ᱚᱱᱟ ᱤᱫᱤᱠᱟ ᱠᱟᱛᱮᱜ ᱠᱟᱹᱴᱤᱡ,
ᱱᱮᱢ ᱱᱮᱢᱟᱪᱟᱨ ᱫᱚ ᱦᱩᱭᱩᱜ ᱠᱟᱱᱟ ᱢᱟᱱᱮ, ᱱᱚᱸᱰᱮ ᱡᱚᱠᱷᱚᱱ ᱯᱩᱭᱞᱩ ᱚᱱᱟ, ᱡᱟᱝ ᱵᱟᱦᱟ ᱠᱚ ᱤᱭᱟᱹᱭᱟᱠᱚ ᱢᱟᱱᱮ ᱚᱱᱟ ᱡᱤᱞᱤᱧ ᱰᱟᱦᱟᱨ ᱦᱤᱞᱳᱜ, ᱟᱫᱚ ᱚᱸᱰᱮᱸ ᱚᱱᱟ ᱢᱟᱲᱟᱝ ᱨᱮ ᱨᱩᱢ ᱰᱟᱠᱟᱣ ᱦᱩᱭᱩᱜᱼᱟ ᱢᱤᱫᱴᱟᱝ ᱨᱩᱢ ᱰᱟᱠᱟᱣ ᱦᱩᱭ ᱠᱟᱛᱮᱜ ᱟᱫᱚ ᱚᱸᱰᱮ, ᱢᱟᱱᱮ ᱩᱱᱤ ᱜᱚᱡ ᱦᱚᱲ ᱧᱩᱛᱩᱢ ᱛᱮ ᱟᱨ ᱢᱤᱫᱴᱟᱝ ᱢᱟᱨᱟᱝ ᱵᱩᱨᱩ ᱧᱩᱛᱩᱢ ᱛᱮ ᱵᱟᱨ ᱦᱚᱲ ᱠᱚ ᱨᱩᱯ ᱦᱚᱪᱚ ᱠᱤᱱᱟ, ᱚᱰᱮ ᱵᱟᱨ ᱦᱚᱲ ᱨᱩᱢ ᱦᱚᱪᱚ ᱠᱟᱛᱮᱜ ᱨᱩᱢ ᱚᱠᱛᱚ ᱨᱮᱜᱮ ᱚᱸᱰᱮ ᱠᱚ ᱠᱩᱞᱤᱭᱮᱭᱟ ᱡᱮ, ᱮᱸ ᱢᱟᱨᱟᱝ ᱵᱩᱨᱩ ᱫᱚᱠᱚ ᱠᱩᱞᱤᱭᱟ ᱡᱮ, ᱡᱮ ᱟᱞᱮᱭᱟᱜ ᱱᱚᱣᱟ ᱠᱟᱹᱢᱤ ᱦᱚᱨᱟ ᱱᱟᱭᱛᱮ ᱱᱟᱯᱟᱭ ᱛᱮ ᱦᱩᱭᱩᱜᱟ ᱥᱮ ᱵᱟᱝ? ᱡᱟᱦᱟᱸᱱᱟᱜ ᱡᱩᱫᱤ ᱚᱱᱠᱟᱱ ᱮᱴᱠᱮᱴᱚᱬᱮ ᱛᱟᱦᱮᱸᱱ ᱠᱷᱟᱱ ᱫᱚ ᱩᱱᱤ, ᱚᱸᱰᱮ ᱞᱟᱹᱭᱟᱭ ᱟᱨ ᱡᱩᱫᱤ ᱵᱟᱝ ᱠᱳᱱᱳ ᱮᱸᱴᱠᱮᱴᱚᱬᱮ ᱡᱩᱫᱤ ᱵᱟᱝ ᱛᱟᱦᱮᱸᱱᱟ ᱛᱟᱦᱞᱮ ᱟᱫᱚ ᱛᱟᱦᱞᱮ ᱱᱟᱭ ᱛᱮᱜᱮ ᱦᱩᱭᱩᱜ ᱛᱟᱯᱮ ᱱᱟᱯᱟᱭ ᱱᱟᱯᱟᱭ ᱛᱮᱜᱮ ᱦᱩᱭᱩᱜ ᱛᱟᱯᱮᱭᱟ, ᱟᱨ ᱪᱮᱫ ᱪᱮᱫ ᱠᱚ ᱡᱟᱦᱱᱟᱜ ᱦᱚᱭ ᱛᱚ ᱚᱱᱠᱟᱱ ᱵᱟᱹᱲᱤᱡ ᱛᱮᱱᱟᱜ ᱡᱩᱫᱤ ᱢᱮᱱᱟᱜ ᱠᱷᱟᱱ ᱚᱱᱟ ᱠᱚᱭ ᱞᱟᱹᱭᱟ, ᱟᱨ ᱡᱟᱦᱟᱸᱭ ᱜᱚᱡ ᱦᱚᱲ ᱩᱱᱤ ᱫᱚᱠᱚ ᱠᱩᱞᱤᱭᱮᱭᱟ ᱛᱟᱦᱚᱞᱮ ᱦᱮᱸ ᱛᱟᱦᱚᱞᱮ ᱢᱟ ᱤᱭᱟᱹ ᱱᱚᱝᱠᱟ ᱞᱮ ᱥᱟᱯᱲᱟᱣ ᱟᱠᱟᱱᱟ ᱱᱟᱹᱭᱛᱮ ᱛᱩᱯᱩᱱ ᱞᱮ ᱤᱫᱤ ᱢᱮᱭᱟ, ᱛᱟᱦᱞᱮ ᱫᱚ ᱚᱠᱚᱭ ᱥᱟᱞᱟᱜ ᱮᱢ ᱪᱟᱞᱟᱜᱼᱟ ᱚᱸᱰᱮ ᱠᱚ ᱠᱩᱞᱤᱭᱟ ᱠᱚ, ᱟᱫᱚ ᱚᱸᱰᱮ ᱜᱮ ᱩᱱᱤ ᱫᱚ ᱦᱚᱭᱛᱳ ᱡᱟᱦᱟᱸᱭᱟᱜ ᱧᱩᱛᱩᱢᱮ ᱞᱟᱹᱭᱟ ᱡᱮᱢᱚᱱ ᱠᱤᱪᱷᱩ ᱫᱚ ᱦᱚᱯᱚᱱ ᱥᱟᱞᱟᱜ ᱠᱚ ᱪᱟᱞᱟᱜ ᱜᱮᱭᱟ ᱠᱤᱪᱷᱩ ᱫᱚ ᱜᱟᱛᱮ ᱥᱟᱞᱟᱜ ᱠᱚ ᱪᱟᱞᱟᱜ ᱜᱮᱭᱟ᱾ ᱠᱤᱪᱷᱩ ᱫᱚ ᱜᱚᱲᱚᱢ ᱜᱚᱲᱚᱢ ᱠᱚᱲᱟ ᱠᱚ ᱥᱟᱞᱟᱜ ᱠᱚ ᱪᱟᱞᱟᱜ ᱜᱮᱭᱟ ᱾ ᱚᱱᱮ ᱚᱱᱠᱟ ᱠᱟᱛᱮ ᱟᱨ ᱪᱮᱫ, ᱟᱫᱚ ᱡᱟᱦᱟᱸᱭᱟᱜ ᱡᱟᱦᱟᱸ ᱡᱟᱦᱟᱸᱭ ᱜᱮ ᱞᱟᱹᱭᱟᱭ ᱩᱱᱤ ᱩᱱᱤᱜᱮ ᱟᱫᱚ ᱩᱱᱤ ᱩᱱᱤᱭᱟᱜ ᱧᱩᱛᱩᱢ ᱛᱮ ᱢᱟᱱᱮ ᱡᱟᱝ ᱵᱟᱦᱟᱭ ᱤᱫᱤᱭᱟ᱾
ᱮᱠᱟᱞ ᱮᱠᱟᱞ ᱟᱫᱚ ᱦᱚᱸᱜᱼᱚᱭ ᱟᱨ ᱢᱤᱫ ᱰᱚᱸᱰᱮᱜ ᱱᱟᱥᱮ ᱱᱟᱜ ᱞᱤᱧ ᱛᱷᱤᱨ ᱜᱚᱫᱮᱜ ᱵᱤᱱᱟ᱾ ᱱᱚᱜᱼᱚᱭ ᱡᱮ ᱟᱵᱩ ᱱᱚᱜᱼᱚᱭ ᱡᱮ ᱡᱟᱦᱟᱸᱭ ᱦᱚᱲᱮ ᱜᱩᱨ ᱠᱟᱱᱟ, ᱩᱱᱤ ᱦᱚᱲ ᱛᱟᱭᱱᱚᱢ ᱛᱟᱭᱱᱚᱢ ᱛᱮ ᱧᱮᱞ ᱟᱵᱮᱱ ᱡᱟᱦᱟᱸ ᱠᱷᱚᱭ ᱵᱚ ᱮᱨ ᱤᱫᱤᱭᱮᱭᱟ ᱦᱳᱭᱥᱮ, ᱠᱷᱚᱭ ᱮᱨ ᱤᱫᱤ ᱤᱫᱤ ᱠᱟᱛᱮᱜ ᱡᱟᱦᱟ ᱴᱷᱮᱜ ᱚᱱᱟ ᱢᱟᱬᱜᱟᱹᱴᱤ ᱨᱮᱵᱚᱱ ᱥᱮᱴᱮᱨᱮᱭᱟ, ᱚᱱᱟ ᱥᱟᱶ ᱥᱟᱶ ᱛᱮ ᱟᱵᱚ ᱢᱤᱫᱴᱮᱱ ᱥᱤᱢ ᱦᱚᱯᱚᱱ ᱵᱚᱱ ᱤᱫᱤ ᱛᱚᱨᱟᱭᱮᱭᱟ ᱦᱳᱭᱥᱮ, ᱟᱵᱚ ᱥᱟᱱᱛᱟᱲ ᱥᱟᱶᱛᱟᱮ ᱧᱮᱞ ᱟᱠᱟᱱᱟ, ᱮᱱᱠᱷᱟᱱ ᱱᱚᱜᱼᱚᱭ ᱥᱤᱢ ᱦᱚᱯᱚᱱ ᱦᱚᱜᱼᱚᱭ ᱡᱮ ᱵᱟᱭ ᱚᱠᱛᱚ ᱥᱮ ᱨᱟᱯᱟᱜ ᱚᱠᱛᱚ ᱥᱤᱢ ᱦᱚᱯᱚᱱ ᱚᱸᱰᱮ ᱵᱚᱱ ᱪᱟᱯᱟᱜ ᱠᱷᱳᱲ ᱢᱟᱱᱮ ᱪᱟᱯᱟ ᱟᱫᱮᱨᱮᱭᱟ ᱵᱚᱱ ᱚᱸᱰᱮᱜᱤ ᱩᱱᱤ ᱥᱟᱞᱟᱜ ᱜᱮ᱾ ᱩᱱᱤ ᱥᱟᱶ ᱛᱮᱜᱮ, ᱟᱫᱚ ᱩᱱᱤ ᱥᱤᱢ ᱦᱚᱯᱚᱱ ᱡᱟᱦᱟᱸᱭ ᱵᱚᱱ ᱪᱟᱯᱟᱜ ᱟᱫᱮᱨ ᱟᱫᱮ ᱫᱚ, ᱚᱱᱟ ᱤᱫᱤ ᱠᱟᱛᱮ ᱠᱟᱹᱴᱤᱡ ᱞᱟᱹᱭ ᱵᱮᱱ᱾ ᱪᱮᱠᱟ ᱞᱟᱹᱜᱤᱫ ᱟᱵᱚ ᱚᱸᱰᱮ ᱵᱚᱱ ᱪᱟᱯᱟ ᱟᱫᱮᱨᱮᱭᱟ ᱚᱸᱰᱮ, ᱩᱱᱤ ᱥᱟᱶᱛᱮ?
ᱚᱱᱟ ᱫᱚ ᱢᱟᱱᱮ ᱡᱚᱠᱷᱚᱱ ᱩᱱᱤ ᱥᱤᱢ ᱦᱚᱯᱚᱱ ᱚᱱᱟ ᱫᱚ ᱤᱧ ᱦᱚᱸ ᱴᱷᱤᱠ ᱱᱟᱦᱟᱜ ᱵᱟᱹᱧ ᱵᱟᱲᱟᱭᱟ, ᱢᱟᱱᱮ ᱱᱚᱛᱮ ᱢᱟ ᱟᱞᱮ ᱟᱞ ᱱᱚᱛᱮ ᱫᱚ ᱪᱮᱫ ᱞᱮᱠᱟᱭᱟᱠᱚ ᱩᱱᱤ ᱥᱤᱢ ᱦᱚᱯᱚᱱ ᱤᱫᱤ ᱠᱟᱛᱮᱫ ᱟᱫᱚ ᱚᱱᱟ ᱥᱟᱨ ᱛᱮᱠᱚ ᱞᱟᱴᱠᱼᱟ ᱞᱟᱴᱠᱟᱣ ᱜᱟᱫ ᱠᱟᱭᱟ ᱚᱱᱟ ᱤᱭᱟᱹ ᱨᱮᱜᱮ ᱚᱱᱟ ᱡᱟᱦᱟᱸ ᱥᱟᱨᱟ ᱥᱟ- ᱥᱟᱨᱟ ᱠᱚ ᱵᱮᱱᱟᱣ ᱫᱚ ᱚᱱᱟ ᱥᱟᱨᱟ ᱨᱮᱱᱟᱜ ᱢᱤᱫᱴᱟᱝ ᱢᱤᱫ ᱢᱤᱫ ᱥᱮ-ᱥᱮᱱ ᱚᱱᱟ ᱠᱷᱩᱱᱴᱤ ᱨᱮ ᱚᱰᱮ ᱠᱚ ᱞᱟᱴᱠᱟᱣ ᱜᱚᱫ ᱠᱟᱭᱟ ᱠᱚ᱾
ᱮᱠᱟᱞ ᱮᱠᱟᱱ,
ᱪᱮᱫ ᱠᱷᱟᱹᱛᱤᱨ ᱦᱟᱜ ᱚᱱᱟ ᱫᱚ ᱴᱷᱤᱠ ᱤᱧ ᱦᱚᱸ ᱯᱩᱥᱴᱟᱹᱣ ᱥᱟᱦᱤᱡ ᱫᱚ ᱵᱟᱹᱧ ᱵᱟᱲᱟᱭᱟ᱾
ᱦᱳᱭ ᱦᱳᱭ ᱟᱫᱚ ᱚᱱᱟ ᱜᱟᱱ ᱩᱱᱟᱹᱜ ᱜᱟᱱ ᱫᱚ ᱟᱹᱞᱤᱧᱟᱜ ᱦᱚᱸ ᱵᱟᱰᱟᱭ ᱫᱚ ᱵᱟᱝ ᱛᱟᱦᱮᱸ ᱠᱟᱱᱟ᱾ ᱵᱟᱝ ᱟᱹᱞᱤᱧᱟᱜ ᱦᱚᱸ ᱩᱱᱟᱹᱜ ᱜᱟᱱ ᱫᱚ ᱵᱟᱰᱟᱭ ᱫᱚ ᱵᱟᱝ ᱛᱟᱦᱮᱸ ᱠᱟᱱᱟ᱾ ᱟᱫᱚ ᱟᱹᱞᱤᱧ ᱡᱚᱫᱤᱧ ᱞᱤᱧ ᱢᱮᱱᱮᱫ ᱛᱟᱦᱮᱱᱟ ᱟᱵᱤᱱ ᱡᱩᱫᱤ ᱚᱱᱟ ᱨᱮᱱᱟᱜ ᱚᱱᱟ ᱠᱚ ᱚᱱᱟ ᱠᱚ ᱤᱫᱤ ᱠᱟᱛᱮ ᱡᱩᱫᱤ ᱟᱵᱤᱱᱟᱜ ᱡᱩᱫᱤ ᱵᱟᱰᱟᱭ ᱛᱟᱦᱮᱸ ᱠᱚᱜ ᱟ ᱮᱱᱠᱷᱟᱱ ᱫᱤᱥᱚᱢ ᱦᱚᱲ ᱵᱤᱱ ᱞᱟᱹᱭ ᱟᱠᱚ ᱠᱮᱭᱟ ᱦᱳᱭ ᱥᱮ ᱟᱫᱚ ᱟᱵᱮ ᱱᱟᱜ ᱦᱚᱸ ᱵᱟᱰᱟᱭ ᱵᱟᱹᱱᱩᱜᱼᱟ ᱟᱹᱞᱤᱧ ᱞᱮᱠᱟ ᱜᱮ᱾ ᱟᱪᱪᱷᱟ ᱴᱷᱤᱠ ᱜᱮᱭᱟ ᱚᱱᱟ ᱫᱚ ᱟᱨᱚ ᱞᱟᱦᱟ ᱥᱮᱫ ᱞᱟᱝ ᱜᱟᱯᱟᱞ ᱢᱟᱨᱟᱣᱟ, ᱡᱮᱢᱚᱱ ᱱᱚᱜᱼᱚᱭ ᱡᱮ ᱢᱚᱬᱮ ᱫᱤᱱ ᱨᱮ ᱥᱮ ᱱᱚ ᱫᱤᱱ ᱨᱮ ᱟᱵᱚ ᱩᱱᱤᱭᱟᱜ ᱪᱷᱩᱸᱛ ᱵᱚ ᱯᱟᱨᱚᱢ ᱛᱟᱭᱟ ᱮᱱᱠᱷᱟᱱ ᱫᱚ ᱚᱱᱟ ᱧᱤᱫᱟᱹ ᱵᱮᱲᱟ ᱡᱟᱦᱟᱸ ᱦᱩᱭᱩᱜ ᱫᱚ ᱥᱤᱢ ᱠᱩᱴᱟᱹᱢ ᱚᱱᱟ ᱛᱟᱞᱟ ᱨᱟᱪᱟᱨᱮ ᱢᱟᱰᱩᱞᱤ ᱠᱟᱛᱮ ᱜᱚᱜᱚ ᱛᱟᱠᱚ ᱠᱚ ᱢᱟᱰᱚᱞᱤᱭᱟ ᱚᱸᱰᱮ ᱡᱟᱦᱟᱸᱭ ᱡᱟᱦᱟᱸᱭ ᱪᱷᱩᱸᱛ ᱢᱟᱱᱮ ᱪᱷᱩᱸᱛ ᱟᱠᱟᱱ ᱫᱚᱠᱚ, ᱚᱸᱰᱮ ᱨᱮᱱ ᱡᱟᱦᱟᱸᱭ ᱞᱟᱹᱴᱩᱭᱤᱡ ᱡᱟᱦᱟᱸᱭ ᱢᱩᱞ ᱠᱷᱩᱱᱴᱤ ᱛᱟᱹᱠᱚ ᱡᱟᱦᱟᱸᱭ ᱵᱚᱸᱜᱟ ᱵᱩᱨᱩ ᱤᱠᱷᱲᱩᱢ ᱠᱟᱛᱮ ᱚᱸᱰᱮ ᱵᱚᱸᱜᱟᱭᱟ ᱚᱸᱰᱮ ᱡᱮᱢᱚᱱ ᱪᱟᱣᱞᱮ ᱠᱚ ᱰᱚᱝᱼᱟ ᱢᱚᱬᱮ ᱯᱳᱣᱟ ᱥᱮ ᱛᱤᱱᱟᱹᱜ ᱠᱟᱱᱟ ᱚᱱᱟ ᱦᱚᱸ ᱟᱹᱞᱤᱧᱟᱜ ᱵᱟᱲᱟᱭ ᱵᱟᱹᱱᱩᱜᱼᱟ ᱮᱱᱠᱷᱟᱱ ᱚᱸᱰᱮ ᱡᱟᱦᱟᱸ ᱛᱤᱱᱟᱹᱜ ᱯᱮᱲᱟ ᱯᱨᱚᱵᱵᱷᱩ ᱡᱟᱦᱟᱸᱭ ᱠᱚ ᱱᱮᱣᱛᱟ ᱠᱟᱠᱚᱣᱟ ᱥᱮ ᱟᱛᱳ ᱠᱚᱨᱮᱱ ᱦᱚᱸ ᱡᱟᱦᱟᱸᱭ ᱠᱚ ᱦᱤᱡᱩᱜᱼᱟ᱾ ᱥᱤᱢ ᱠᱚ ᱟᱹᱜᱩ ᱠᱚᱣᱟ ᱢᱤᱫᱴᱮᱱ ᱢᱤᱫᱴᱮᱱ ᱦᱮᱸ ᱥᱮ ᱟᱫᱚ ᱚᱸᱰᱮ ᱥᱤᱢ ᱠᱚ ᱠᱩᱴᱟᱹᱢ ᱠᱚᱣᱟ ᱩᱱᱤ ᱧᱩᱛᱩᱢ ᱛᱮ ᱡᱟᱦᱟᱸᱭ ᱜᱩᱨ ᱟᱠᱟᱱ ᱫᱚ ᱩᱱᱤ ᱧᱩᱛᱩᱢ ᱛᱮ᱾ ᱛᱚ ᱱᱚᱜᱼᱚ ᱱᱚᱝᱠᱟ ᱱᱚᱜᱼᱚ ᱱᱚᱣᱟ ᱤᱫᱤ ᱠᱟᱛᱮ ᱟᱵᱤᱱᱟᱜ ᱛᱤᱱᱟᱹᱜ ᱜᱟᱱ ᱵᱟᱰᱟᱭ ᱢᱮᱱᱟᱜᱼᱟ᱾
ᱞᱟᱹᱭᱟᱠᱚ ᱢᱟᱱᱮ ᱥᱤᱢ ᱥᱤᱢ ᱠᱩᱴᱟᱹᱢ ᱤᱫᱤ ᱠᱟᱛᱮᱫ ᱫᱚ ᱦᱩᱭᱩᱜ ᱠᱟᱱᱟ ᱚᱸᱰᱮ ᱡᱟᱦᱟᱸᱱᱟᱜ ᱚᱸᱰᱮ ᱚᱸᱰᱮ ᱠᱚ ᱵᱤᱱᱛᱤ ᱟᱠᱚ ᱢᱟᱱᱮ ᱡᱟᱦᱟᱸᱭ ᱞᱟᱹᱭ ᱟᱠᱚ ᱥᱮ ᱡᱮ ᱵᱷᱟᱸᱰᱟᱱ ᱵᱤᱱᱛᱤ ᱦᱚᱸ ᱢᱮᱱᱟᱜᱼᱟ ᱟᱫᱚ ᱚᱱᱮ ᱚᱱᱟ ᱥᱤᱢ ᱠᱩᱴᱟᱹᱢ ᱥᱚᱢᱚᱭ ᱜᱮ ᱚᱱᱟ ᱚᱸᱰᱮ ᱫᱚᱠᱚ ᱵᱤᱱᱛᱤᱭᱟ᱾ ᱚᱱᱟ ᱥᱤᱢ ᱠᱩᱴᱟᱹᱢ ᱥᱚᱢᱚᱭ ᱚᱱᱟ ᱫᱚ ᱢᱟᱱᱮ ᱚᱲᱟᱜ ᱨᱮᱱ ᱡᱟᱦᱟᱸᱭ ᱡᱟᱶᱟᱭ ᱠᱚ ᱯᱮᱲᱟ ᱠᱚ ᱡᱟᱦᱟᱸᱭ ᱠᱚ ᱢᱮᱱᱟᱜ ᱠᱚᱣᱟ ᱩᱱᱠᱩ ᱠᱚ ᱥᱤᱢ ᱠᱚ ᱟᱹᱜᱩ ᱠᱚᱣᱟ᱾ ᱯᱮᱲᱟ ᱠᱚᱜᱮ ᱠᱚ ᱟᱹᱜᱩ ᱠᱚᱣᱟ ᱟᱫᱚ ᱟᱫᱚ ᱚᱱᱟ ᱥᱤᱢ ᱠᱩᱴᱟᱹᱢ ᱫᱚ ᱚᱠᱚᱭ ᱡᱟᱶᱟᱭ ᱠᱚ ᱠᱩᱴᱟᱹᱢ ᱦᱚᱪᱚ ᱠᱚᱣᱟ ᱡᱟᱦᱟᱸ ᱚᱲᱟᱜ ᱨᱮᱱ ᱡᱟᱶᱟᱭ ᱠᱚ ᱠᱚ ᱛᱟᱦᱮᱱᱟ᱾
ᱵᱟ ᱜᱚᱝᱠᱮ ᱦᱳᱭ ᱢᱤᱫ ᱰᱚᱸᱰᱮ ᱛᱷᱚᱲᱟ ᱛᱷᱤᱨ ᱞᱮᱱ ᱵᱮᱱ ᱟᱞᱮ ᱫᱚ ᱚᱱᱠᱟ ᱫᱚ ᱦᱟᱸᱜ ᱵᱟᱝ ᱠᱟᱱᱟ ᱟᱵᱮᱱ ᱡᱟᱦᱟᱸ ᱵᱮᱱ ᱞᱟᱹᱭ ᱠᱮᱜᱼᱟ ᱡᱟᱢᱟᱭ ᱠᱚ ᱠᱩᱴᱟᱹ ᱦᱚᱪᱚ ᱠᱚᱣᱟ ᱚᱱᱠᱟ ᱫᱚ ᱟᱞᱮᱥᱮᱫ ᱫᱚ ᱪᱚᱞ ᱫᱚ ᱵᱟᱹᱱᱩᱜ ᱟᱠᱟᱫᱟ᱾ ᱟᱞᱮ ᱥᱮᱫ ᱫᱚ ᱱᱚᱜᱼᱚᱭ ᱡᱩᱫᱤ ᱦᱟᱲᱟᱢ ᱦᱚᱲ ᱡᱩᱫᱤ ᱱᱚᱥᱴᱚ ᱟᱠᱟᱱᱟ᱾ ᱮᱱᱠᱷᱟᱱ ᱩᱱᱤ ᱦᱟᱲᱟᱢ ᱦᱚᱲ ᱫᱚ ᱡᱟᱦᱟᱸᱭ ᱜᱤᱫᱽᱨᱟᱹ ᱠᱚ ᱡᱩᱫᱤ ᱢᱮᱱᱟᱜ ᱠᱚ ᱛᱟᱭᱟ ᱢᱟᱨᱟᱝ ᱠᱚᱲᱟ ᱡᱩᱫᱤ ᱦᱮᱱᱟᱭ ᱛᱟᱭᱟ᱾ ᱛᱚ ᱩᱱᱤ ᱩᱱᱤ ᱚᱱᱟ ᱠᱟᱹᱢᱤ ᱫᱚᱭ ᱠᱟᱹᱢᱤᱭᱟ ᱥᱤᱢ ᱠᱩᱴᱟᱹᱢ ᱠᱚᱫᱚ ᱟᱨ ᱥᱤᱢ ᱠᱩᱴᱟᱹᱢ ᱞᱟᱦᱟᱨᱮ ᱡᱟᱦᱟᱸ ᱢᱤᱫᱴᱮᱱ ᱢᱮᱨᱚᱢ ᱠᱚ ᱠᱩᱴᱟᱹᱢᱮ ᱫᱚ ᱦᱳᱭ ᱥᱮ ᱢᱟᱱᱮ ᱯᱟᱹᱴᱷᱤ ᱢᱮᱨᱚᱢ ᱩᱱᱤ ᱠᱩᱴᱟᱹᱢ ᱠᱟᱛᱮᱫ ᱧᱮᱞ ᱟᱵᱮᱱ᱾ ᱮ ᱡᱟᱦᱟᱸ ᱚᱱᱟ ᱵᱚᱦᱚᱜ ᱛᱮᱱ ᱟᱨ ᱡᱟᱦᱟᱸ ᱚᱱᱟ ᱢᱚᱬᱮ ᱜᱚᱴᱮᱱ ᱯᱟᱸᱡᱽᱨᱟ ᱞᱟᱦᱟ ᱯᱟᱸᱡᱽᱨᱟ᱾ ᱚᱱᱟ ᱫᱚ ᱠᱩᱞᱦᱤ ᱥᱮᱱ ᱪᱟᱞᱟᱜᱼᱟ ᱚᱱᱟ ᱫᱚ ᱟᱛᱳ ᱢᱚᱬᱮ ᱦᱚᱲ ᱚᱱᱟ ᱫᱚᱠᱚ ᱥᱚᱲᱮᱭᱟ ᱠᱩᱞᱦᱤ ᱥᱚᱲᱮ ᱢᱤᱫᱴᱮᱱ ᱴᱩᱠᱩᱡ ᱨᱮ ᱥᱳᱲᱮᱭᱟᱠᱚ᱾ ᱟᱫᱚ ᱚᱱᱟ ᱫᱚ ᱡᱟᱦᱟᱸᱭ ᱯᱟᱹᱨᱤᱥ ᱨᱮᱱ ᱦᱚᱲᱮ ᱱᱚᱥᱴᱚ ᱟᱠᱟᱱ ᱫᱚ ᱡᱟᱦᱟᱸᱭᱟᱜ ᱪᱷᱩᱸᱛ ᱯᱟᱨᱚᱢᱚᱜ ᱠᱟᱱ ᱫᱚ ᱩᱱᱤ ᱩᱱᱠᱩ ᱯᱟᱹᱨᱤᱥ ᱨᱮᱱ ᱫᱚ ᱟᱫᱚ ᱚᱱᱟ ᱥᱚᱲᱮ ᱫᱟᱠᱟ ᱫᱚ ᱵᱟᱠᱚ ᱧᱟᱢᱟ ᱡᱮᱢᱚᱱ ᱡᱮᱢᱚᱱ ᱢᱩᱨᱢᱩ ᱥᱮ ᱴᱩᱰᱩ ᱥᱮ ᱱᱩᱜ-ᱩ ᱱᱩᱠᱩ ᱡᱟᱦᱟᱸᱭ ᱟᱨᱚ ᱟᱵᱚ ᱵᱟᱨᱚᱴᱤ ᱯᱟᱹᱨᱤᱥ ᱢᱮᱱᱟᱜ ᱵᱚᱱᱟ᱾ ᱵᱟᱨᱚᱴᱤ ᱯᱟᱹᱨᱤᱥ ᱢᱩᱫᱽᱨᱮ ᱡᱟᱦᱟᱸᱭᱴᱟᱜ ᱯᱟᱹᱨᱤᱥ ᱜᱮ ᱡᱩᱫᱤ ᱚᱱᱮ ᱚᱱᱠᱟ ᱢᱟᱱᱮ ᱪᱷᱩᱸᱫ ᱠᱚ ᱯᱟᱨᱚᱢᱮᱫ ᱛᱟᱭᱟ ᱟᱫᱚ ᱡᱮᱢᱚᱱ ᱢᱩᱨᱢᱩ ᱯᱟᱹᱨᱤᱥ ᱨᱮᱱᱜᱮ ᱡᱩᱫᱤ ᱠᱚ ᱯᱟᱨᱚᱢᱮᱫ ᱛᱟᱭᱟ᱾ ᱟᱫᱚ ᱚᱱᱟ ᱟᱛᱳ ᱨᱮ ᱡᱩᱫᱤ ᱢᱩᱨᱢᱩ ᱯᱟᱹᱨᱤᱥ ᱨᱮᱱ ᱡᱩᱫᱤ ᱦᱚᱲ ᱢᱮᱱᱟᱜ ᱟᱠᱟᱜ ᱠᱚᱣᱟ ᱮᱱᱠᱷᱟᱱ ᱚᱱᱟ ᱡᱟᱦᱟᱸ ᱠᱩᱞᱦᱤ ᱥᱮᱜ ᱡᱟᱦᱟᱸ ᱠᱚ ᱥᱳᱲᱮ ᱫᱚ᱾ ᱚᱱᱟ ᱥᱚᱲᱮ ᱫᱟᱠᱟ ᱫᱚ ᱩᱱᱠᱩ ᱫᱚ ᱵᱟᱠᱚ ᱮᱢᱟ ᱠᱚᱣᱟ ᱥᱮ ᱵᱟᱠᱚ ᱡᱚᱢᱟ ᱱᱚᱜ ᱱᱟ ᱤᱫᱤ ᱠᱟᱛᱮᱫ ᱛᱤᱱᱟᱹᱜ ᱜᱟᱱ ᱵᱟᱰᱟᱭ ᱢᱮᱱᱟᱜᱼᱟ ᱟᱯᱮ ᱟᱯᱮ ᱴᱚᱴᱷᱟ ᱠᱚᱨᱮ ᱱᱚᱜᱼ ᱱᱟ ᱠᱚ ᱪᱚᱞ ᱢᱮᱱᱟᱜ ᱥᱮ ᱵᱟᱹᱱᱩᱜ ᱟᱠᱟᱜ ᱚᱱᱟ ᱛᱷᱚᱲᱟ ᱵᱟᱰᱟᱭ ᱥᱟᱱᱟᱭᱮᱫ ᱞᱤᱧᱟ
ᱦᱮᱸ ᱢᱮᱱᱟᱜᱼᱟ ᱢᱮᱱᱟᱜᱼᱟ ᱢᱮᱱᱟᱜᱼᱟ ᱪᱚᱞ ᱠᱚᱫᱚ ᱢᱮᱱᱟᱜᱼᱟ ᱟᱫᱚ ᱟᱫᱚ ᱴᱚᱴᱷᱟ ᱚᱱᱩᱥᱟᱨ ᱛᱮ ᱢᱟᱱᱮ ᱚᱠᱟᱨᱮ ᱚᱠᱟ ᱞᱮᱠᱟ ᱠᱚ ᱢᱟᱱᱟᱣᱮᱫᱼᱟ ᱡᱮᱢᱚᱱ ᱟᱵᱤᱱ ᱵᱤᱱ ᱞᱟᱹᱭ ᱠᱮᱫᱼᱟ ᱡᱮ ᱟᱯᱮ ᱚᱱᱛᱮ ᱫᱚ ᱚᱱᱟ ᱥᱤᱢ ᱠᱩᱴᱟᱹᱢ ᱫᱚ ᱚᱲᱟᱜ ᱨᱮᱱ ᱡᱟᱦᱟᱸᱭ ᱢᱟᱨᱟᱝ ᱠᱚᱲᱟ ᱩᱱᱤ ᱠᱚᱨᱟᱣᱟᱭ ᱟᱞᱮ ᱱᱚᱛᱮ ᱫᱚ ᱚᱱᱠᱟ ᱫᱚ ᱵᱟᱝᱟ ᱢᱟᱱᱮ ᱩᱱᱠᱩ ᱡᱟᱦᱟᱸᱭ ᱚᱲᱟᱜ ᱨᱮᱱ ᱡᱟᱦᱟᱸᱭ ᱡᱟᱶᱟᱭ ᱠᱚᱠᱚ ᱛᱟᱦᱮᱱᱟ ᱥᱮ ᱡᱟᱶᱟᱭ ᱠᱚ ᱠᱩᱴᱟᱹᱢ ᱦᱚᱪᱚ ᱠᱚᱣᱟ ᱥᱮ ᱟᱨ ᱚᱸᱰᱮᱜᱮ ᱚᱱᱟ ᱵᱤᱱᱛᱤ ᱫᱚᱠᱚ ᱵᱤᱱᱛᱤᱭᱟ ᱡᱮ ᱩᱱᱤ ᱜᱚᱡ ᱦᱚᱲ ᱧᱩᱛᱩᱢ ᱛᱮ ᱟᱨ ᱪᱮᱫ ᱟᱨ ᱚᱸᱰᱮᱜᱮ ᱢᱤᱫᱴᱟᱝ ᱤᱭᱟᱹ ᱠᱚ ᱞᱟᱹᱭᱟ ᱥᱮ ᱡᱮ ᱵᱟᱯ ᱫᱷᱚᱱ ᱠᱟᱛᱷᱟ ᱴᱟᱜ, ᱢᱤᱫᱴᱮᱱ ᱠᱚ ᱵᱮᱯᱟᱨ ᱚᱱᱟ ᱫᱚ ᱚᱱᱟᱫᱚ ᱵᱷᱟᱸᱰᱟᱱ ᱵᱷᱟᱸᱰᱟᱱ ᱨᱮ ᱚᱱᱟ ᱵᱟᱯᱫᱷᱚᱱ ᱠᱟᱛᱷᱟ ᱴᱟᱜ ᱫᱚᱠᱚ ᱵᱮᱵᱚᱦᱟᱨᱟ᱾
ᱦᱳᱭ ᱦᱳᱭ ᱦᱳᱭ᱾ ᱟᱨ ᱟᱨ ᱢᱤᱫ ᱟᱨ ᱢᱤᱫᱴᱮᱡ ᱠᱟᱛᱷᱟ ᱜᱟᱞᱢᱟᱨᱟᱣ ᱜᱟᱞᱢᱟᱨᱟᱣ ᱛᱮᱞᱟᱝ ᱦᱩᱲᱟᱹ ᱦᱚᱴᱚ ᱠᱟᱫᱟ ᱞᱟᱦᱟ ᱨᱮᱱᱟᱜ ᱠᱟᱛᱷᱟ ᱠᱟᱱᱟ᱾ ᱡᱮ ᱦᱤᱞᱳᱜ ᱠᱷᱚᱱ ᱫᱚ ᱡᱟᱦᱟᱸᱭ ᱩᱱᱤ ᱜᱩᱨ ᱨᱮᱱ ᱫᱚ, ᱚᱱᱟ ᱜᱩᱨᱤᱡ ᱧᱩᱛᱩᱢ ᱛᱮᱦᱚᱸ ᱡᱟᱦᱟᱸᱭ ᱫᱟᱠᱟ ᱫᱟᱜ ᱢᱟᱹᱰᱤ ᱠᱚ ᱠᱚ ᱡᱚᱢᱟ ᱡᱟᱦᱟᱸᱭ ᱦᱚᱲ ᱠᱚ, ᱚᱱᱟ ᱪᱷᱩᱸᱛ ᱟᱠᱟᱱ ᱦᱚᱲ ᱩᱱᱠᱩ ᱦᱚᱲ ᱠᱚ, ᱚᱱᱟ ᱚᱲᱟᱜ ᱨᱮᱱ ᱦᱚᱲ ᱟᱫᱚ ᱩᱱᱤ ᱡᱟᱦᱟᱸᱭ ᱜᱩᱨ ᱠᱟᱱ ᱩᱱᱤ ᱵᱟᱠᱷᱨᱟ ᱞᱟᱹᱜᱤᱫ ᱦᱚᱸ ᱫᱟᱠᱟ ᱥᱮ ᱫᱟᱜ ᱢᱟᱹᱰᱤ ᱞᱩ ᱠᱟᱛᱮᱫ ᱢᱤᱫ ᱴᱮᱱ ᱚᱲᱟᱜ ᱨᱮᱠᱚ ᱤᱫᱤ ᱦᱚᱴᱚ ᱠᱟ-ᱟ᱾ ᱯᱷᱟᱸᱠᱟ ᱚᱲᱟᱜ ᱨᱮ ᱦᱳᱭ ᱥᱮ ᱟᱫᱚ ᱚᱱᱟ ᱫᱚ ᱴᱟᱴᱤ ᱥᱤᱞᱯᱤᱧ ᱥᱮ ᱡᱟᱦᱟᱸ ᱥᱤᱞᱯᱤᱧ ᱛᱮ ᱚᱱᱟ ᱫᱚ ᱥᱤᱧ ᱠᱟᱜ ᱠᱚ ᱟᱫᱚ ᱚᱸᱰᱮ ᱫᱚ ᱠᱤᱪᱷᱩ ᱚᱠᱛᱚ ᱜᱷᱟᱹᱲᱤᱡ ᱫᱚ ᱚᱸᱰᱮ ᱫᱚ ᱵᱟᱠᱚ ᱵᱚᱞᱚᱱᱼᱟ᱾ ᱫᱚ ᱚᱱᱮ ᱡᱮ ᱩᱱᱤ ᱡᱟᱦᱟᱸᱭ ᱜᱩᱨ ᱟᱠᱟᱱ ᱫᱚ ᱩᱱᱤ ᱧᱩᱛᱩᱢ ᱛᱮ ᱚᱱᱟ ᱫᱚ ᱠᱚ ᱤᱫᱤ ᱦᱚᱴᱚ ᱠᱟᱜᱼᱟ, ᱟᱫᱚ ᱚᱱᱟ ᱡᱚᱢ ᱟᱠᱟᱫᱟ ᱥᱮ ᱵᱟᱭ ᱡᱚᱢ ᱟᱠᱟᱟᱜᱼᱟ ᱱᱚᱣᱟ ᱨᱮᱱᱟᱜ ᱡᱟᱦᱟᱸ ᱯᱨᱚᱢᱟᱱ ᱫᱚ ᱛᱟᱦᱮ ᱱᱟ᱾ ᱚᱱᱮ ᱫᱟᱜ ᱢᱤᱫ ᱴᱮᱜ ᱯᱷᱩᱲᱩᱜ ᱨᱮ ᱟᱨ ᱫᱟᱠᱟ ᱢᱤᱫ ᱴᱮᱜ ᱯᱷᱩᱲᱩᱜ ᱨᱮ, ᱟᱫᱚ ᱚᱱᱟ ᱫᱟᱜ ᱚᱱᱟ ᱫᱟᱜ ᱯᱷᱩᱲᱩᱜ ᱨᱮ ᱡᱩᱫᱤ ᱫᱟᱠᱟ ᱠᱚ ᱧᱮᱞ ᱠᱮᱜᱼᱟ ᱟᱫᱚ ᱚᱸᱰᱮ ᱠᱷᱟᱡ ᱜᱮ ᱟᱵᱚ ᱫᱚᱵᱚ ᱴᱷᱤᱠᱟᱹᱭᱟ ᱡᱮ ᱡᱟᱦᱟᱸᱭ ᱡᱮ ᱜᱩᱨ ᱟᱠᱟᱱ ᱛᱟᱵᱚᱱ ᱫᱚ ᱩᱱᱤ ᱫᱚ ᱡᱚᱢ ᱠᱟᱛᱮ ᱮ ᱪᱟᱞᱟᱣ ᱮᱱᱟ᱾